ᱡᱚᱦᱟᱨ ᱜᱮ ᱜᱚᱝᱠᱮ᱾ ᱜᱚᱢᱠᱮ ᱟᱹᱡᱚᱢᱼᱚᱜ ᱠᱟᱱᱟ?
ᱦᱳᱭ ᱦᱳᱭ ᱟᱸᱡᱚᱢᱚᱜ ᱠᱟᱱ ᱜᱮᱭᱟ᱾ ᱦᱮᱸ ᱜᱚᱢᱠᱮ ᱟᱸᱚᱢᱚᱜ ᱠᱟᱱᱟ᱾ ᱟᱢ ᱴᱷᱮᱱ ᱵᱟᱝ ᱟᱡᱚᱢᱚᱜ ᱠᱟᱱ ᱛᱮ?
ᱦᱮᱸ ᱟᱸᱡᱚᱢᱚᱜ ᱠᱟᱱᱟ᱾
ᱦᱮᱞᱳ ᱜᱚᱢᱠᱮ, ᱡᱟᱭᱦᱳᱠ ᱟᱸᱡᱚᱢ ᱞᱮᱱ ᱠᱷᱟᱱ ᱜᱮ ᱱᱟᱯ ᱦᱮᱸ ᱡᱚᱦᱟᱨ ᱜᱮ ᱡᱚᱦᱟᱨ ᱜᱮ᱾ ᱛᱟᱨᱯᱚᱨᱮ ᱚᱠᱟᱨᱮ ᱚᱲᱟᱜ ᱫᱩᱣᱟᱹᱨ ᱠᱚᱨᱮ ᱜᱮ ᱥᱮ? ᱢᱟᱥᱮ ᱥᱟᱹᱜᱤᱧ ᱫᱤᱥᱚᱢ ᱥᱮᱜ ᱥᱮᱱ ᱦᱩᱭ ᱠᱟᱱᱟ?
ᱚᱸ
ᱥᱟᱺᱜᱤᱧ ᱫᱤᱥᱚᱢ ᱵᱚᱞᱛᱮ ᱫᱚ ᱟᱹᱰᱤ ᱥᱟᱺᱜᱤᱧ ᱫᱚ ᱵᱟᱝ, ᱟᱫᱚ ᱚᱲᱟᱜ ᱠᱷᱚᱱ ᱫᱚ ᱵᱟᱨᱦᱮ ᱨᱮᱜᱮ᱾
ᱟᱪᱪᱷᱟ᱾
ᱦᱮᱸ, ᱮᱠᱷᱚᱱ ᱫᱚ ᱦᱟᱸᱜ ᱚᱞᱚᱜ ᱯᱟᱲᱦᱟᱜ ᱮᱠᱷᱚᱱᱳ ᱦᱮᱸ ᱚᱞᱚᱜ ᱯᱟᱲᱦᱟᱜ ᱵᱟᱝ ᱢᱩᱠᱩᱵ ᱟᱠᱟᱱᱟ᱾ ᱟᱫᱚ ᱚᱱᱟᱛᱮ
ᱟᱪᱪᱷᱟ
ᱛᱮᱢ ᱥᱮᱱ ᱫᱚ ᱵᱟᱝ ᱦᱩᱭ ᱟᱠᱟᱱᱟ᱾
ᱟᱪᱪᱷᱟ ᱟᱪᱪᱷᱟ᱾ ᱡᱟᱭᱦᱳᱠ ᱚᱱᱟ ᱦᱚᱸ ᱱᱟᱯᱟᱭ ᱠᱟᱛᱷᱟ ᱠᱟᱱ ᱜᱮᱭᱟ ᱦᱮᱸᱥᱮ᱾ ᱚᱞ ᱯᱟᱲᱦᱟᱣ ᱦᱚᱸᱛᱚ ᱫᱚᱨᱠᱟᱨ ᱠᱟᱱ ᱛᱟᱵᱚᱱ ᱜᱮᱭᱟ᱾
ᱦᱮᱸ ᱦᱮᱸ ᱚᱞ ᱯᱟᱲᱦᱟᱣ ᱦᱚᱸᱛᱚ ᱫᱚᱨᱠᱟᱨ ᱢᱟ ᱠᱟᱱ ᱜᱮᱭᱟ᱾ ᱵᱚᱨᱚᱝ
ᱵᱚᱨᱪᱚᱝ ᱞᱟᱹᱭ ᱜᱟᱱᱚᱜᱼᱟ ᱚᱱᱟᱜᱮ ᱯᱨᱚᱛᱷᱚᱢ ᱫᱷᱟᱯ ᱨᱮ ᱫᱚᱨᱠᱟᱨ ᱞᱮᱠᱟ ᱛᱮᱫᱚ ᱞᱟᱹᱭ ᱜᱟᱱᱚᱜᱼᱟ᱾ ᱱᱤᱛᱳᱜ ᱟᱵᱚᱣᱟᱜ ᱡᱟ ᱚᱵᱚᱥᱛᱷᱟ ᱛᱟᱵᱚᱱ ᱥᱮ
ᱦᱩ ᱮᱠᱵᱟᱨᱤ ᱠᱟᱛᱷᱟ ᱫᱚ ᱠᱟᱱ ᱜᱮᱭᱟ ᱥᱮ ᱪᱮᱸᱜᱷᱟᱜ ᱰᱟᱦᱟᱨ ᱫᱚ ᱩᱛᱱᱟᱹᱣ ᱰᱟᱦᱟᱨ ᱫᱚ ᱩᱱᱤᱜᱮ ᱰᱟᱨᱦᱟᱣ ᱤᱫᱤ ᱢᱮᱭᱟ ᱟᱢᱟᱜ ᱡᱟᱦᱟᱸ ᱩᱱᱩᱭᱵᱟ. ᱥᱮ ᱩᱱᱩᱭᱦᱟᱹᱨ ᱩᱭᱦᱟᱹᱨ ᱵᱷᱟᱵᱽᱱᱟ ᱡᱟᱦᱟᱸ ᱵᱚᱱ ᱞᱟᱹᱭ ᱫᱚ ᱚᱱᱟ ᱫᱚ ᱩᱱᱤᱜᱮ ᱪᱮᱸᱜᱷᱟᱭ ᱛᱟᱢᱟᱭ ᱟᱢ ᱡᱩᱫᱤ ᱟᱢᱟᱜ ᱢᱤᱫᱴᱟᱝ ᱥᱟᱛ ᱥᱟᱛᱟᱢ ᱪᱮᱛᱟᱱ ᱨᱮ ᱟᱢᱮᱢ ᱯᱷᱳᱠᱟᱥᱟ ᱥᱮᱢ ᱧᱮᱞᱟ ᱚᱸᱰᱮ ᱥᱟᱶᱦᱮᱫ ᱨᱮᱱᱟᱜ ᱮᱛᱚᱦᱚᱵ ᱠᱟᱛᱮᱫ ᱟᱵᱚ ᱱᱚᱣᱟ ᱠᱚᱨᱮᱱᱟᱜ ᱫᱚ ᱱᱟᱱᱟ ᱦᱩᱱᱟᱹᱨ ᱥᱟᱛᱟᱢ ᱫᱚ ᱱᱟᱱᱟᱦᱩᱱᱟᱹᱨ ᱞᱮ ᱠᱟᱛᱮ ᱠᱚ ᱵᱟᱰᱟᱭ ᱪᱚ ᱵᱚᱱᱟ ᱢᱮᱱᱠᱷᱟᱱ ᱥᱟᱶᱦᱮᱫ ᱫᱚ ᱟᱵᱚ ᱪᱮᱴᱷᱟ ᱨᱮᱱᱟᱜ ᱮ ᱨᱤᱠᱟᱹᱭᱟ ᱡᱮ ᱟᱵᱚᱣᱟᱜ ᱩᱭᱦᱟᱹᱨ ᱵᱷᱟᱵᱚᱱᱟ ᱞᱟᱯᱷᱟᱝ ᱥᱮᱫ ᱮ ᱤᱫᱤ ᱛᱟᱵᱚᱱᱟᱭ
ᱩᱸ ᱟᱵᱮᱱ ᱫᱚ ᱛᱟᱦᱞᱮ ᱚᱲᱟᱜ ᱨᱮᱜᱮ ᱥᱮ ᱵᱟᱦᱨᱮ ᱫᱤᱥᱚᱢ ᱠᱚᱨᱮ
ᱮ ᱵᱟᱦᱨᱮ ᱫᱤᱥᱚᱢ ᱫᱚ ᱵᱟᱝ ᱚᱲᱟᱜ ᱠᱚᱨᱮ ᱜᱮ ᱱᱚᱜᱼᱚᱭ
ᱟᱨ ᱛᱟᱦᱚᱞᱮ ᱪᱮᱫ ᱠᱚ ᱠᱟᱹᱢᱤ ᱠᱟᱹᱥᱱᱤ ᱫᱚ ᱦᱩᱭᱩᱜ ᱠᱟᱱᱟ
ᱠᱟᱹᱢᱤ ᱠᱟᱹᱥᱱᱤ ᱫᱚ ᱦᱩᱭ ᱨᱮᱱᱟᱜ ᱠᱟᱛᱷᱟ ᱛᱟᱦᱮᱸ ᱠᱟᱱ ᱜᱮᱭᱟ ᱢᱮᱱᱠᱷᱟᱱ ᱠᱟᱹᱢᱤ ᱠᱟᱹᱥᱱᱤ ᱫᱚ ᱵᱟᱝ ᱦᱩᱭᱩᱜ ᱠᱟᱱᱟ ᱟᱫᱚ ᱫᱟᱜ ᱡᱟᱹᱲᱤ ᱠᱚ ᱚᱱᱠᱟ ᱵᱟᱹᱱᱩᱜᱼᱟ ᱚᱱᱟ ᱠᱷᱟᱹᱛᱤᱨ ᱛᱮᱜᱮ ᱵᱟᱝ ᱦᱩᱭᱩᱜ ᱠᱟᱱᱟ ᱟᱫᱚ ᱚᱲᱟᱜ ᱥᱮᱱᱟᱜ ᱠᱷᱚᱵᱚᱨ ᱠᱚᱫᱚᱢ ᱦᱟᱛᱟᱣ ᱠᱟᱫᱟ ᱥᱮ ᱵᱟᱝ ᱟᱢ ᱦᱚᱸ ᱛᱟᱦᱞᱮ ᱪᱮᱫ
ᱪᱮᱫ ᱞᱮᱠᱟ
ᱟ ᱚᱲᱟᱜ ᱥᱮᱱᱟᱜ ᱵᱩᱜᱤ ᱵᱟᱹᱲᱤᱡ ᱛᱟᱨᱯᱚᱨᱮ ᱠᱟᱹᱢᱤ ᱠᱚ ᱠᱟᱹᱥᱱᱤ ᱠᱚ
ᱟᱸ ᱯᱷᱳᱱ ᱦᱩᱭ ᱞᱮᱱ ᱜᱮᱭᱟ ᱟᱫᱚ ᱦᱟᱸᱜ ᱚᱲᱟᱜ ᱠᱚᱨᱮ ᱫᱚ ᱮᱠᱷᱚᱱ ᱫᱚ ᱱᱟᱯᱟᱭ ᱜᱮ ᱢᱮᱱᱟᱜ ᱠᱚᱣᱟ ᱛᱚᱞᱟ ᱠᱚᱡ ᱠᱚ ᱟ ᱯᱷᱚᱨ ᱠᱟᱫ ᱜᱮᱭᱟ ᱟᱨ ᱫᱟᱜ ᱡᱟᱹᱲᱤ ᱜᱮ ᱦᱟᱸᱜ ᱠᱚ ᱛᱟᱸᱜᱤ ᱛᱟᱲ ᱢᱮᱱᱟᱜ ᱠᱟᱫᱟ ᱫᱟᱜ ᱡᱟᱹᱲᱤ ᱦᱚᱸᱛᱚ ᱠᱷᱩᱵ ᱮᱠ ᱴᱷᱤᱠ ᱴᱷᱟᱠ ᱚᱠᱛᱚ ᱨᱮᱫᱚ ᱵᱟᱝ ᱦᱩᱭᱩᱜ ᱠᱟᱱᱟ
ᱦᱩᱸ ᱦᱩᱸ
ᱟᱫᱚ ᱦᱟᱸᱜ ᱫᱟᱜ ᱡᱟᱹᱲᱤ ᱞᱮᱠᱷᱟᱱ ᱜᱮ ᱠᱷᱮᱛ ᱠᱚ ᱠᱚ ᱞᱚᱥᱚᱫ ᱞᱮᱠᱷᱟᱱ ᱜᱮ ᱦᱟᱸᱜ ᱱᱚᱣᱟ ᱱᱟ ᱦᱟᱯᱛᱟ ᱛᱮᱫᱚ ᱦᱟᱸᱜ ᱠᱚ ᱦᱩᱲᱩ ᱨᱚᱦᱚᱭ ᱫᱚᱠᱚ ᱞᱟᱜᱟᱣᱚᱜ ᱜᱮᱭᱟ
ᱟᱪᱪᱷᱟ ᱡᱟᱭᱦᱳᱠ
ᱟᱪᱪᱷᱟ ᱚᱯᱮᱥᱮᱱ ᱫᱚ ᱪᱮᱫ ᱠᱟᱹᱢᱤ ᱠᱟᱹᱥᱱᱤ ᱠᱚ ᱢᱮᱱᱟᱜᱼᱟ ᱱᱤᱭᱟᱹ ᱦᱩᱲᱩ ᱨᱚᱦᱚᱭ ᱠᱚᱥᱮ ᱪᱟᱥᱵᱟᱥ ᱵᱮᱜᱚᱨ
ᱮ ᱤᱱᱟᱹ ᱵᱮᱜᱚᱨ ᱫᱚ ᱚᱱᱠᱟ ᱫᱚ ᱵᱟᱹᱱᱩᱜ ᱠᱟᱫᱟ ᱜᱚᱢᱠᱮ ᱪᱟᱥᱵᱟᱥ ᱵᱮᱜᱚᱨ ᱫᱚ ᱟᱞᱮ ᱥᱮᱫ ᱠᱟᱹᱢᱤ ᱠᱟᱹᱥᱱᱤ ᱫᱚ ᱠᱤᱥᱟᱹᱲ ᱠᱟᱹᱢᱤ ᱫᱚ ᱵᱟᱹᱱᱩᱜᱼᱟ ᱱᱤᱛᱚᱜ ᱡᱩᱫᱤᱢ ᱧᱮᱞᱟ ᱡᱮ ᱚᱲᱟᱜ ᱫᱩᱣᱟᱹᱨ ᱠᱚ ᱮᱢᱚᱜ ᱠᱟᱱᱟ ᱥᱚᱨᱠᱟᱨ ᱯᱟᱦᱴᱟ ᱠᱷᱚᱱ ᱚᱸᱰᱮᱜᱮ ᱡᱟ ᱩᱰᱩᱡ ᱡᱟᱦᱟᱸ ᱛᱤᱱᱟᱹᱜ ᱢᱤᱥᱛᱨᱤ ᱠᱚ ᱩᱰᱩᱠᱚᱜ ᱠᱟᱱᱟ ᱤᱱᱠᱟᱹ ᱞᱮ ᱨᱮᱜᱮ ᱩᱱᱠᱩ ᱢᱤᱥᱠᱨᱤ ᱢᱤᱥᱛᱨᱤ ᱥᱟᱶᱛᱮ ᱡᱚᱜᱟᱲᱤ ᱠᱟᱹᱢᱤ ᱟᱨ ᱵᱟᱠᱷᱟᱱ ᱫᱚ ᱢᱤᱫ ᱵᱟᱨ ᱡᱟᱦᱟᱸ ᱫᱚ ᱢᱮᱛᱟ ᱠᱷᱚᱱ ᱵᱟᱹᱲᱦᱚᱭ ᱵᱚᱱ ᱢᱮ ᱢᱮᱛᱟ ᱠᱚ ᱠᱟᱱ ᱫᱚ ᱩᱱᱠᱩ ᱫᱚ ᱮᱰᱵᱷᱮᱥᱴᱟᱨ ᱠᱚ ᱫᱟᱞᱚᱵ ᱡᱟᱦᱟᱸᱭ ᱠᱚ ᱮᱰᱵᱮᱥᱴᱟᱨ ᱠᱚ ᱫᱟᱞᱚᱵ ᱦᱚᱪᱚᱭᱟ ᱩᱱᱠᱩ ᱮᱥᱵᱮᱥᱴᱟᱨ ᱫᱟᱞᱚᱵ ᱟᱱ ᱦᱚᱲ ᱚᱱᱟ ᱠᱚ ᱠᱟᱹᱢᱤ ᱵᱮᱜᱚᱨ ᱚᱱᱠᱟ ᱢᱤᱫ ᱵᱟᱨ ᱦᱚᱲ ᱧᱮᱞᱮᱫ ᱠᱚᱣᱟ ᱫᱟᱨᱮ ᱜᱮᱫ ᱛᱮᱦᱚᱸ ᱠᱚ ᱜᱮᱫ ᱠᱚᱜᱮᱭᱟ ᱦᱮᱥᱮ ᱤᱱᱟᱹ ᱵᱷᱤᱛᱤᱨ ᱫᱚ ᱟᱫᱚ ᱚᱱᱠᱟ ᱫᱚ ᱵᱟᱹᱧ ᱫᱤᱥ ᱥᱟ. ᱭ ᱫᱟ ᱠᱟ. ᱢᱤ ᱠᱟ. ᱥᱱᱤ ᱫᱚ ᱢᱮ ᱠᱚᱞᱠᱟᱨ ᱠᱷᱟᱱ ᱦᱮᱱᱟᱜᱼᱟᱥᱮ ᱪᱮᱫ ᱟᱞᱮ ᱥᱩᱨ ᱥᱩᱯᱩᱨ ᱚᱱᱟ ᱠᱚᱨᱮ ᱠᱟᱹᱢᱤ ᱪᱟᱞᱟᱜ
ᱟᱪᱪᱷᱟ ᱟᱪᱪᱷᱟ ᱜᱚᱝᱠᱮ ᱛᱟᱦᱚᱞᱮ ᱟᱯᱮ ᱫᱚ ᱠᱤ ᱚᱱᱟ ᱫᱷᱤᱨᱤ ᱫᱤᱥᱚᱢ ᱱᱟᱠᱷᱟ
ᱵᱟ ᱟᱞᱮ ᱫᱚ ᱮᱠᱵᱟᱨ ᱦᱟᱥᱟ ᱫᱤᱥᱚᱢ
ᱚ ᱟᱯᱮ ᱫᱚ ᱞᱟᱛᱟᱨ ᱞᱟᱛᱟᱨ ᱥᱮᱱ
ᱦᱳᱭ ᱦᱳᱭ
ᱟᱪᱪᱷᱟ ᱛᱟᱦᱚᱞᱮ ᱛᱚ ᱟᱯᱮ ᱥᱮᱱ ᱫᱚ ᱟᱸ ᱪᱟᱥᱵᱟᱥ ᱛᱚ ᱵᱷᱟᱜᱮ ᱜᱮ ᱦᱩᱭᱩᱜ ᱜᱮᱭᱟ
ᱦᱮᱸ ᱚᱱᱟᱛᱮ ᱫᱚ ᱚᱱᱮ ᱛᱩᱧ ᱞᱟᱹᱭ ᱠᱮᱫᱟ ᱟᱞᱮ ᱫᱚ ᱪᱟᱥᱵᱟᱥ ᱵᱮᱛᱤᱛᱚ ᱚᱱᱠᱟᱱ ᱮᱴᱟᱜ ᱠᱟᱹᱢᱤ ᱫᱚ ᱵᱟᱹᱱᱩᱜ ᱠᱟᱫᱟ ᱩᱱᱟᱹᱜ ᱫᱚ ᱪᱟᱥᱵᱟᱥ ᱠᱟᱹᱢᱤ ᱨᱮᱜᱮ ᱥᱟᱸᱜᱮ ᱫᱚ
ᱟᱫᱚ ᱛᱟᱦᱚᱞᱮ ᱦᱟᱸ ᱱᱚᱜᱼᱚᱭ ᱟᱱᱟᱡ ᱯᱟᱹᱛᱤ ᱠᱚ ᱥᱚᱵᱽᱡᱤ ᱠᱚ ᱚᱱᱟ ᱠᱚᱫᱚ ᱟᱸ ᱚᱠᱟᱞᱮᱠᱟ ᱯᱮ ᱪᱟᱥ ᱜᱮᱭᱟ ᱵᱷᱟᱜᱤ ᱜᱮ ᱦᱩᱭᱩᱜ ᱛᱟᱯᱮ ᱜᱮᱭᱟ ᱪᱟᱥ ᱠᱚ
ᱦᱩᱸ ᱵᱷᱟᱜᱤ ᱦᱮᱸ ᱜᱮ ᱪᱮᱫᱟᱜ ᱟᱻ ᱚᱱᱟ ᱫᱚ ᱟᱢ ᱪᱮᱫ ᱞᱮᱠᱟᱢ ᱡᱚ ᱱᱚᱭᱟᱜ ᱦᱮᱸ ᱥᱮ ᱚᱱᱠᱟ ᱞᱮᱠᱟ ᱛᱮᱜᱮ ᱩᱱᱤ ᱫᱚ
ᱦᱩᱭᱩᱜᱼᱟ ᱦᱚᱭ ᱫᱚ ᱦᱩᱭᱩᱜᱼᱟ ᱚᱱᱟ ᱛᱤᱱ ᱟᱢᱟᱝ ᱩᱯᱚᱨ ᱱᱤᱨᱵᱷᱚᱨ ᱫᱟᱭ ᱚᱱᱟ ᱫᱚ ᱟᱢ ᱪᱮᱫ ᱞᱮᱠᱟ ᱠᱟᱹᱢᱤᱭᱟᱢ ᱚᱱᱠᱟ ᱞᱮᱠᱟ ᱜᱮ ᱥᱮ ᱧᱟᱢᱟᱢ ᱚᱱᱟᱨᱮᱟᱢ ᱦᱟᱥᱟ ᱫᱚ ᱵᱟᱝ ᱠᱚ ᱞᱟᱹᱭᱟ ᱦᱟᱥᱟ ᱛᱟᱦᱮᱸ ᱠᱟᱛᱮᱫ ᱫᱚ ᱵᱟᱝ ᱦᱟᱥᱟ ᱥᱟᱶ ᱢᱮᱥᱟᱜ ᱦᱩᱭᱩᱜᱼᱟ
ᱟᱫᱚ ᱱᱚᱜᱚᱭ ᱡᱮ ᱟᱸ ᱟᱱᱟᱡ ᱯᱟᱛᱤ ᱠᱚᱯᱮ ᱪᱟᱥ ᱜᱮᱭᱟ ᱥᱚᱵᱽᱡᱤ ᱠᱚ ᱱᱤᱭᱟᱹ ᱠᱚᱫᱚ ᱡᱚᱠᱷᱚᱱ ᱯᱷᱚᱞᱚᱱᱚᱜᱟ ᱛᱚᱠᱷᱚᱱ ᱫᱚ ᱟᱫᱚ ᱟᱸ ᱟᱯᱮ ᱫᱚ ᱟᱯᱮ ᱛᱮᱜᱮ ᱵᱟᱡᱟᱨ ᱛᱮᱯᱮ ᱟᱠᱷᱨᱤᱧᱟ ᱥᱮ ᱟᱸ ᱡᱟᱦᱟᱸᱭ ᱚᱱᱠᱟᱱ ᱫᱤᱠᱩ ᱴᱷᱮᱱ ᱯᱮ ᱟᱠᱷᱨᱤᱧᱟ ᱥᱮ ᱪᱮᱫ ᱞᱮᱠᱟ ᱵᱟᱡᱟᱨ ᱨᱮ ᱪᱮᱫ ᱞᱮᱠᱟ ᱯᱮ ᱯᱟᱪᱟᱨ ᱜᱮᱭᱟ
ᱦᱮᱸ ᱵᱟᱡᱟᱨ ᱨᱮ ᱞᱟᱹᱭ ᱛᱮᱫᱚ ᱟᱞᱮ ᱱᱟᱥᱮᱱᱟᱜ ᱪᱟᱞᱟᱜ ᱦᱩᱭᱩᱜᱼᱟ ᱠᱩᱞᱦᱤ ᱢᱩᱪᱟᱹᱫ ᱵᱟᱡᱟᱨ ᱫᱚ ᱚᱱᱠᱟ ᱫᱚ ᱵᱟᱝ ᱟᱸ ᱫᱚᱢᱮ ᱡᱩᱫᱤ ᱥᱟᱸᱜᱮ ᱦᱩᱲᱩ ᱵᱟᱫᱚᱞ ᱛᱮ ᱡᱩᱫᱤ ᱚᱱᱠᱟᱱᱟᱜ ᱜᱮ ᱩᱛᱩ ᱠᱚᱞᱮ ᱟᱠᱷᱨᱤᱧ ᱠᱮᱭᱟᱞᱮ ᱛᱟᱦᱚᱞᱮ ᱦᱳᱭ ᱛᱚ ᱚᱱᱟ ᱠᱚᱫᱚ ᱦᱩᱭ ᱠᱚᱜᱼᱟ ᱢᱮᱱᱠᱷᱟᱱ ᱦᱩᱲᱩ ᱠᱚᱫᱚ ᱱᱚᱣᱟ ᱥᱩᱨ ᱨᱮᱜᱮ ᱫᱤᱠᱩ ᱛᱟᱞᱟ ᱨᱮᱜᱮ ᱚᱱᱟ ᱫᱚ ᱟᱠᱷᱨᱤᱧ ᱦᱩᱭᱩᱜᱼᱟ ᱟᱫᱚ ᱱᱤᱡᱮ ᱤᱧᱟᱹᱜ ᱛᱚ ᱡᱚᱢ ᱢᱤᱫᱴᱟᱝᱼᱢᱤᱫᱴᱟᱝ ᱚᱲᱟᱜ ᱛᱚ ᱟᱨ ᱪᱮᱫ ᱠᱚ ᱞᱟᱹᱭᱟ ᱢᱤᱫ ᱴᱚᱱ ᱠᱟᱛᱮ ᱢᱟᱞ ᱫᱚ ᱵᱟᱝ ᱩᱰᱩᱠᱚᱜᱼᱟ ᱦᱮᱸᱥᱮ ᱛᱟᱦᱚᱞᱮ ᱡᱟᱦᱟᱸ ᱡᱟᱦᱟᱸ ᱛᱤᱱᱟᱹᱜ ᱠᱩᱭᱤᱱᱴᱟᱞ ᱜᱮ ᱩᱰᱩᱝᱚᱜᱼᱟ ᱤᱱᱟᱹ ᱠᱩᱭᱤᱱᱴᱟᱞ ᱦᱩᱲᱩ ᱠᱚᱜᱮ ᱟᱠᱷᱨᱤᱧ ᱦᱩᱭᱩᱜᱼᱟ ᱚᱱᱟ ᱫᱚ ᱱᱚᱣᱟ ᱵᱟᱡᱟᱨ ᱥᱟᱦᱟᱨ ᱨᱮᱜᱮ ᱟᱞᱮ ᱡᱟᱦᱟᱸ ᱞᱳᱠᱟᱞ ᱵᱟᱡᱟᱨ ᱦᱮᱱᱟᱜ ᱟᱠᱟᱫ ᱛᱟᱞᱮᱭᱟ ᱤᱱᱟᱹ ᱵᱟᱡᱟᱨ ᱠᱚᱨᱮ ᱜᱮ ᱟᱫᱚ ᱩᱱᱠᱩ ᱚᱱᱛᱮ ᱠᱷᱚᱱᱟᱜ ᱠᱚ ᱚᱱᱛᱮ ᱠᱚ ᱟᱠᱠᱷᱨᱤᱧᱟᱠᱚ ᱚᱠᱟ ᱞᱮᱠᱟ ᱚᱱᱟ ᱫᱚ ᱟᱠᱚ ᱠᱚᱠᱚ ᱵᱟᱰᱟᱭᱟ
ᱦᱩᱸ ᱦᱩᱸ ᱟᱞᱮᱥᱮᱱ ᱦᱚᱸ ᱚᱱᱠᱟ ᱜᱮ ᱦᱟᱸᱜ ᱟᱞᱮ ᱫᱚ ᱱᱚᱛᱮ ᱱᱚᱜᱚᱭᱛᱚ ᱦᱩᱲᱩ ᱠᱚᱦᱚ ᱦᱟᱸᱜ ᱠᱚ ᱨᱟᱠᱟᱵ ᱠᱮᱫᱟ ᱟᱫᱚ ᱠᱚ ᱢᱩᱨᱟᱹᱭ ᱠᱮᱫᱟ ᱟᱫᱚ ᱦᱟᱸᱜ ᱡᱮ ᱚᱠᱛᱚ ᱦᱩᱲᱩ ᱨᱮᱭᱟᱜ ᱫᱟᱢ ᱠᱚᱦᱚ ᱡᱟᱹᱥᱛᱤᱜᱼᱟ
ᱟᱫᱚ ᱛᱚᱠᱷᱚᱱ ᱦᱟᱸᱜ ᱟᱸ ᱡᱟᱦᱟᱸᱭ ᱟᱠᱷᱨᱤᱧ ᱞᱮᱠᱟ ᱠᱚ ᱵᱩᱡᱷᱟᱹᱣᱟ ᱥᱮ ᱟ ᱫᱟᱢ ᱡᱟᱹᱥᱛᱤ ᱞᱮᱠᱟ ᱠᱚ ᱵᱩᱡᱷᱟᱹᱣᱟ ᱟᱫᱚ ᱩᱱᱠᱩ ᱫᱚ ᱫᱤᱠᱩ ᱠᱚ ᱦᱚᱦᱚ ᱟᱠᱚᱣᱟ ᱥᱮ ᱱᱚᱝᱠᱟ ᱯᱟᱹᱭᱠᱟᱹᱨᱤ ᱦᱚᱸᱠᱚ ᱦᱤᱡᱩᱜ ᱜᱮᱭᱟ ᱫᱟᱢ ᱡᱟᱹᱥᱛᱤ ᱞᱮᱱᱠᱷᱟᱱ ᱟᱸ ᱴᱚᱞᱟ ᱯᱟᱲᱟ ᱨᱮᱠᱚ ᱧᱮᱞ ᱤᱫᱤᱭᱟ ᱚᱠᱟ ᱠᱚᱨᱮ ᱦᱩᱲᱩ ᱠᱚ ᱢᱮᱱᱟᱜᱼᱟ ᱛᱟᱦᱞᱮ ᱠᱷᱚᱵᱚᱨ ᱠᱚ ᱠᱚ ᱯᱟᱥᱱᱟᱣ ᱠᱮᱫ ᱜᱮ ᱟᱫᱚ ᱩᱱ ᱚᱠᱛᱚ ᱜᱟᱹᱰᱤ ᱟᱹᱜᱩ ᱠᱟᱛᱮᱱ ᱟᱫᱚ ᱦᱩᱲᱩ ᱠᱚ ᱟᱹᱷᱨᱤᱧ ᱦᱩᱭᱩᱜᱼᱟ ᱟᱨ ᱥᱚᱵᱽᱡᱤ ᱛᱚ ᱟᱞᱮ ᱥᱮᱱ ᱫᱚ ᱠᱷᱩᱵ ᱠᱚᱢ ᱜᱮ ᱪᱟᱥ ᱦᱩᱭᱩᱜᱼᱟ ᱚᱲᱟᱜ ᱡᱚᱢ ᱞᱮᱠᱟ ᱪᱟᱥ ᱦᱩᱭᱩᱜᱼᱟ ᱚᱱᱟᱛᱮ ᱠᱷᱩᱵ ᱮᱠᱴᱟ ᱥᱚᱵᱽᱡᱤ ᱨᱮᱭᱟᱜ ᱫᱚ ᱚᱱᱠᱟ ᱵᱟᱡᱟᱨ ᱛᱮ ᱟᱠᱷᱨᱤᱧ ᱞᱮᱠᱟ ᱜᱟᱞᱢᱟᱨᱟᱣ ᱫᱚ ᱵᱟᱝ
ᱟᱪᱪᱷᱟ ᱟᱯᱮ ᱥᱮᱫ ᱫᱚ ᱛᱟᱦᱚᱞᱮ ᱜᱚᱝᱠᱮ ᱢᱩᱨᱟᱹᱭ ᱟᱨ ᱵᱟᱸᱫᱤ ᱫᱚ ᱦᱮᱱᱟᱜ ᱟᱠᱟᱜ ᱜᱮᱭᱟ ᱵᱟᱝ
ᱦᱮᱸ ᱦᱮᱸ ᱟᱞᱮᱥᱮᱱ ᱫᱚ ᱱᱚᱛᱮ ᱢᱩᱨᱟᱹᱭ ᱟᱨ ᱵᱟᱸᱫᱤ ᱫᱚ ᱮᱠᱷᱚᱱᱚ ᱢᱮᱱᱟᱜ ᱫᱚ ᱢᱮᱱᱟᱜ
ᱟᱞᱮ ᱥᱮᱱᱟᱜ ᱢᱩᱨᱟᱹᱭ ᱵᱟᱸᱫᱷᱤ ᱠᱚᱫᱚ ᱜᱚᱝᱠᱮ ᱪᱟᱵᱟ ᱞᱮᱠᱟ ᱪᱟᱵᱟ ᱦᱮᱡᱜᱚᱜ ᱠᱟᱱᱟ ᱟᱞᱮ ᱫᱚ ᱱᱟᱥᱮ ᱠᱷᱟᱹᱞᱤ ᱮᱸ ᱪᱮᱫ ᱠᱚ ᱞᱟᱹᱭᱟ ᱱᱮᱛᱟᱨ ᱫᱚ ᱯᱞᱟᱥᱴᱤᱠ ᱨᱮᱱᱟᱜ ᱢᱩᱨᱟᱹᱭ ᱧᱟᱢᱚᱜ ᱠᱟᱱ ᱫᱚ
ᱦᱮᱸ ᱦᱮᱸ ᱦᱮᱸ
ᱵᱚᱥᱛᱟ ᱢᱩᱨᱟᱹᱭ ᱚᱱᱟ ᱵᱚᱥᱛᱟ ᱢᱩᱨᱟᱹᱭ ᱞᱮ ᱵᱮᱵᱚᱦᱟᱨ ᱫᱟᱞᱮ ᱟᱫᱚ ᱦᱟᱱᱟ ᱫᱚ ᱪᱮᱫ ᱠᱚ ᱞᱟᱹᱭᱟ ᱢᱩᱨᱟᱹᱭ ᱡᱩᱛ ᱠᱟᱛᱮ ᱫᱚ ᱵᱚᱲ ᱞᱟᱜᱟᱜᱼᱟ ᱦᱮᱸᱥᱮ
ᱦᱮᱸ ᱵᱚᱲ ᱞᱟᱜᱟᱜᱼᱟ
ᱛᱟᱦᱞᱮ ᱚᱱᱟ ᱵᱚᱲ ᱡᱩᱛ ᱦᱚᱸ ᱟᱹᱰᱤ ᱦᱚᱲ ᱜᱮ ᱦᱤᱲᱤᱧ ᱤᱫᱤ ᱜᱚᱫ ᱟᱠᱟᱫᱟ ᱟᱫᱚ ᱵᱚᱲ ᱡᱩᱛ ᱫᱚ ᱟᱹᱰᱤ ᱚᱠᱛᱚ ᱞᱟᱜᱟᱜ-ᱟ ᱥᱮ
ᱦᱩᱸᱻ ᱵᱚᱲ ᱡᱩᱫ ᱫᱚ ᱚᱠᱛᱚ ᱨᱮᱭᱟᱜ ᱠᱟᱹᱢᱤ ᱠᱟᱱ ᱜᱮᱭᱟ
ᱟᱨ ᱤᱱᱟᱹ ᱥᱟᱵ ᱠᱟᱜ ᱢᱮ ᱟᱢ ᱦᱚᱭᱛᱚ ᱢᱩᱲᱟᱹᱭ ᱨᱮᱱᱟᱜ ᱦᱩᱲᱩᱢ ᱟᱹᱠᱷᱨᱤᱧ ᱪᱟᱵᱟ ᱠᱮᱫᱟ ᱤᱱᱟᱹ ᱛᱟᱭᱚᱢ ᱟᱨᱦᱚᱸ ᱵᱚᱲ ᱟᱢ ᱥᱟᱢᱴᱟᱣ ᱠᱟᱛᱮᱜ ᱫᱚᱦᱚᱠᱟᱜ ᱦᱩᱭᱩᱜ ᱛᱟᱢᱟ
ᱫᱚᱦᱚ ᱠᱟᱜ ᱦᱩᱭᱩᱜ ᱛᱟᱢᱟ ᱢᱚᱸᱡᱽ ᱛᱮ ᱥᱟᱢᱴᱟᱣ ᱠᱟᱛᱮᱜ ᱵᱟᱢ ᱫᱚᱦᱚ ᱞᱮᱠᱷᱟᱱ ᱚᱱᱟ ᱨᱮᱦᱚᱸ ᱟᱵᱟᱨ ᱪᱩᱴᱭᱟ ᱡᱟᱣᱨᱟᱜ-ᱟ ᱦᱟᱜ ᱱᱚᱥᱴᱚᱭ ᱟᱠᱳ ᱾
ᱪᱩᱴᱭᱟ ᱠᱚ ᱜᱮᱨᱟ ᱟᱨ ᱡᱩᱫᱤ ᱦᱚᱭᱛᱚ ᱵᱟᱦᱮᱨ ᱨᱮᱢ ᱫᱚᱦᱚ ᱠᱟᱜᱼᱟ ᱫᱟᱜ ᱮ ᱧᱟᱢᱟ ᱫᱟᱜ ᱡᱟᱹᱼᱼ ᱥᱤᱛᱩᱝ ᱠᱚᱞᱚ ᱥᱤᱛᱩᱝ ᱮ ᱧᱟᱢ ᱞᱮᱠᱷᱟᱱ ᱚᱱᱟ ᱥᱮᱭᱟᱜᱼᱟ ᱛᱟᱦᱚᱞᱮ ᱱᱩᱱᱟᱹᱜ ᱮᱴᱠᱮ ᱴᱚᱬᱮ ᱠᱷᱚᱱ ᱫᱚ ᱟᱞᱮ ᱫᱚ ᱥᱟᱦᱟ ᱨᱮᱞᱮ ᱛᱟᱦᱮᱸ ᱤᱫᱤᱭᱮᱱᱟᱞᱮ ᱟᱨᱠᱤ ᱚᱱᱟ ᱦᱚᱛᱮᱡ ᱛᱮ ᱚᱱᱟ ᱫᱚ ᱱᱟᱥᱮ ᱟᱞᱮ ᱢᱚᱱᱮ ᱛᱮᱫᱚ ᱥᱮ ᱟᱞᱮ ᱩᱭᱦᱟᱹᱮ ᱛᱮᱫᱚ ᱮᱴ ᱮᱴᱠᱮᱴᱚᱬᱮ ᱧᱚᱜ ᱜᱮᱞᱮ ᱟᱹᱭᱠᱟᱹᱣ ᱠᱮᱫ ᱠᱷᱟᱹᱛᱤᱨ ᱛᱮ ᱟᱞᱮ ᱫᱚᱞᱮ ᱥᱟᱦᱟ ᱜᱤᱰᱤᱭᱱᱟ
ᱟᱫᱚ ᱦᱟᱸᱜ ᱱᱚᱜᱼᱚᱭ ᱡᱮ ᱥᱚᱵᱡᱤ ᱠᱚ ᱟᱯᱮ ᱥᱮᱱ ᱫᱚ ᱪᱟᱥ ᱦᱩᱭᱩᱜ ᱜᱮᱭᱟ ᱟᱫᱚ ᱱᱚᱜᱼᱚ ᱱᱟ ᱨᱚᱦᱚᱭ ᱥᱚᱵᱡᱤ ᱵᱟᱫᱽ ᱫᱤᱭᱮ ᱟᱨ ᱡᱟᱦᱟᱱᱟᱜ ᱩᱛᱩ ᱛᱮᱭᱟᱜ ᱠᱚᱫᱚ ᱪᱮᱫ ᱠᱚᱯᱮ ᱩᱛᱩᱭ ᱜᱮᱭᱟ ᱟᱯᱮ ᱫᱚ
ᱟᱫᱚ ᱩᱛᱩ ᱛᱮᱱᱟᱜ ᱫᱚ ᱚᱱᱠᱟ ᱫᱚᱻ ᱟᱲᱟᱜ ᱥᱟᱠᱟᱢ ᱛᱚ ᱦᱮᱱᱟᱜ ᱠᱟᱜ ᱜᱮᱭᱟ
ᱦᱮᱸ ᱟᱲᱟᱜ ᱥᱟᱠᱟᱢ ᱢᱟ ᱢᱟᱴᱷ ᱜᱷᱟᱴ ᱠᱚᱨᱮ ᱢᱟ ᱢᱮᱱᱟᱜ ᱠᱟᱜ ᱜᱮ
ᱦᱮᱸ ᱦᱮᱸ
ᱡᱮᱢᱚᱱ ᱦᱟᱸᱜ ᱜᱚᱝᱠᱮ ᱟᱹᱞᱤᱧ ᱞᱤᱧ ᱞᱟᱹᱭ ᱫᱟ ᱜᱮ ᱟᱞᱮ ᱥᱮᱱ ᱦᱟᱸᱜ ᱱᱚᱛᱮ ᱱᱚᱜ ᱚᱭ ᱵᱟᱡᱟᱨ ᱨᱮᱭᱟᱜ ᱡᱟᱦᱟᱸ ᱩᱛᱩ ᱛᱮᱭᱟᱜ ᱠᱟᱱᱟ ᱦᱟ ᱵᱮᱸᱜᱟᱲ ᱠᱚ ᱴᱚᱢᱮᱴᱳ ᱠᱚ ᱥᱮ ᱵᱟᱸᱫᱷᱟ ᱠᱚᱯᱤ ᱯᱷᱩᱞ ᱠᱚᱯᱤ ᱠᱚ ᱟᱫᱚ ᱚᱱᱟ ᱠᱚ ᱵᱮᱜᱚᱨ ᱦᱟᱸᱜ ᱟᱞᱮᱥᱮᱱ ᱫᱚ ᱱᱚᱛᱮ ᱵᱤᱨ ᱦᱚᱸ ᱛᱷᱚᱲᱟ ᱠᱷᱩᱵ ᱮᱠᱴᱟ ᱫᱚ ᱵᱟᱝ ᱥᱟᱹᱜᱤᱧᱟ ᱟᱫᱚ ᱚᱱᱟ ᱞᱮᱠᱟᱛᱮ ᱧᱮᱞ ᱞᱮᱠᱷᱟᱱ ᱫᱚ ᱚᱱᱟ ᱩᱫ ᱯᱷᱩᱴᱠᱟᱹ ᱦᱮᱸ ᱛᱟ ᱵᱚᱨᱱᱚᱭᱟ ᱠᱤᱫᱩᱜ ᱟᱲᱟᱜ ᱠᱩ ᱥᱮ ᱵᱤᱨ ᱨᱮᱭᱟᱜ ᱠᱩᱸᱫᱽᱨᱤ ᱠᱚ ᱦᱩᱸ ᱜᱷᱟᱴ ᱨᱮᱭᱟᱜ ᱱᱚᱜᱼᱚᱭ ᱦᱟᱸᱜ ᱱᱮᱛᱟᱼᱼ ᱛᱟᱨ ᱫᱚ ᱦᱟᱠᱩ ᱠᱚ ᱛᱟᱨᱯᱚᱨ ᱨᱚᱠᱚᱡ ᱜᱚᱝᱜᱷᱟ ᱠᱚ ᱠᱟᱴᱠᱚᱢ ᱠᱚ ᱦᱩᱸ ᱩᱞ ᱟᱢᱲᱟ ᱠᱚ ᱱᱤᱭᱟᱹ ᱠᱚ ᱦᱟᱸᱜ ᱚᱱᱟ ᱵᱟᱡᱟᱨ ᱥᱚᱵᱡᱤ ᱵᱮᱜᱚᱨ ᱱᱤᱭᱟᱹ ᱠᱚ ᱱᱚᱜᱼᱚᱭ ᱠᱟᱹᱢᱤ ᱠᱟᱹᱥᱱᱤ ᱫᱤᱱ ᱨᱮᱫᱚ ᱩᱛᱩ ᱦᱩᱭᱩᱜ ᱜᱮᱭᱟ
ᱴᱷᱤᱠ ᱟᱫᱚ ᱚᱱᱮ ᱡᱟᱦᱟᱸ ᱜᱚᱝᱜᱷᱟᱢ ᱞᱟᱹᱭᱼᱼ ᱠᱚ ᱥᱮ ᱠᱟᱛᱞᱟᱢ ᱞᱟᱹᱭ ᱠᱚ ᱨᱚᱠᱚᱡ ᱠᱟᱛᱞᱟ ᱟᱨ ᱨᱚᱠᱚᱡ ᱢᱟ ᱚᱸᱰᱮ ᱫᱚ ᱧᱮᱞᱚᱜᱚᱜᱼᱟ ᱫᱟᱜ ᱯᱩᱠᱷᱨᱤ ᱛᱟᱞᱟᱨᱮ ᱪᱷᱟᱲᱟ ᱵᱟᱠᱚ ᱧᱟᱢᱼᱼ ᱧᱟᱢᱚᱜᱼᱟ ᱦᱮᱸᱥᱮ ᱟᱪᱪᱷᱟ ᱤᱱᱟᱹ ᱛᱟᱭᱚᱢ ᱦᱩᱭᱩᱜ ᱠᱟᱱᱟ ᱜᱚᱝᱜᱷᱟᱻ ᱟᱞᱮ ᱡᱚᱠᱷᱚ ᱦᱩᱰᱤᱜ ᱢᱟᱪᱷᱟ ᱞᱮ ᱛᱟᱦᱮᱸ ᱠᱟᱱᱟ ᱩᱱ ᱥᱚᱢᱚᱭ ᱧᱮᱞ ᱠᱟᱱᱟ ᱩᱱᱠᱩ ᱫᱚ ᱦᱟᱱᱟ ᱟᱲᱮ ᱫᱷᱟᱨᱮ ᱫᱷᱟᱨᱮ ᱛᱮ ᱫᱟᱛᱨᱚᱢ ᱛᱮ ᱦᱚᱴᱚᱨ ᱩᱰᱳᱝ ᱠᱚ ᱦᱩᱭᱩᱜ ᱛᱟᱦᱮᱸᱜᱼᱟ ᱤᱱᱠᱟᱹ ᱠᱟᱛᱮᱜ ᱟᱹᱜᱩ ᱠᱚ ᱦᱩᱭᱩᱜ ᱛᱟᱦᱮᱸ ᱱᱮᱛᱟᱨ ᱫᱚ ᱟᱫᱚ
ᱡᱟᱹᱯᱩᱫ ᱠᱮᱫᱟ ᱦᱟᱸᱜ ᱟᱫᱚ ᱡᱟᱹᱯᱩᱫ ᱞᱮᱠᱷᱟᱱ ᱫᱚ ᱜᱚᱸᱝᱜᱷᱟ ᱫᱚᱠᱚ ᱚᱱᱟ ᱟᱞᱮ ᱟᱞ ᱟᱲᱮ ᱟᱲᱮ ᱛᱮᱠᱚ ᱩᱰᱳᱝᱚᱜᱼᱟ ᱟᱫᱚ ᱦᱟᱸᱜ ᱜᱚᱜᱚ ᱛᱟᱠᱚ ᱢᱟᱹᱭ ᱛᱟᱠᱚ ᱟᱫᱚ ᱚᱱᱟ ᱫᱟᱛᱨᱚᱢ ᱤᱫᱤ ᱠᱟᱛᱮᱱ ᱩᱱᱠᱩ ᱠᱚ ᱠᱚᱵᱟᱜ ᱩᱰᱩᱝ ᱠᱚᱣᱟ
ᱦᱮᱸ ᱱᱚᱣᱟ ᱫᱚ ᱱᱤᱛᱼᱼ ᱱᱤᱛᱚᱜ ᱫᱚ ᱟᱫᱚ ᱟᱞᱮ ᱫᱷᱟᱨᱮ ᱫᱚ ᱵᱟᱹᱱᱩᱜ ᱟᱫᱚ ᱱᱤᱛᱚᱜ ᱫᱚ ᱚᱱᱠᱟ ᱪᱟᱵᱟ ᱦᱟ ᱟᱠᱟᱱᱟ ᱠᱚ ᱛᱟᱦᱮᱸ ᱠᱟᱱᱟ ᱠᱚ ᱚᱱᱟ ᱫᱚ ᱟᱞᱮ ᱡᱚᱠᱷᱚᱱ ᱦᱩᱰᱤᱧ ᱢᱟᱪᱷᱟ ᱞᱮ ᱛᱟᱦᱮᱸ ᱠᱟᱱᱟ ᱱᱤᱛᱚᱜ ᱫᱚ ᱫᱚᱢᱮ ᱥᱟᱨ ᱠᱚ ᱵᱮᱵᱚᱦᱟᱨ ᱦᱩᱭᱩᱜ ᱠᱟᱱᱟ ᱛᱚ ᱚᱱᱠᱟ ᱞᱮᱠᱟᱨᱮ ᱟᱫᱚ ᱚᱱᱟ ᱨᱚᱠᱚᱡ ᱤᱭᱟᱹ ᱜᱚᱝᱜᱷᱟ ᱠᱚᱫᱚ ᱟᱹᱰᱤ ᱫᱷᱟᱨᱮ ᱨᱮ ᱫᱚ ᱵᱟᱠᱚ ᱛᱟᱦᱮᱱ ᱠᱟᱱ ᱵᱟᱠᱷᱟᱱ ᱫᱚ ᱚᱱᱮ ᱛ ᱤᱧ ᱦᱩᱰᱤᱧ ᱢᱟᱪᱷᱟ ᱡᱚᱠᱷᱚᱱᱤᱧ ᱛᱟᱦᱮᱸ ᱠᱟᱱᱟ ᱱᱤᱡᱮ ᱦᱚᱸ ᱥᱮᱱ ᱦᱩᱭ ᱠᱟᱱᱟ
ᱦ ᱟᱨ ᱛᱟᱦᱚᱞᱮ ᱱᱩᱠᱩ ᱵᱟᱹᱫ ᱠᱟᱴᱠᱚᱢ ᱠᱩ ᱩᱱᱠᱩ ᱠᱚ ᱫᱚ ᱛᱟᱦᱞᱮ ᱥᱟᱵ ᱟᱹᱜᱩ ᱦᱩᱭᱩᱜ ᱥᱮ ᱵᱟᱝ
ᱮᱠᱵᱟᱨᱮ ᱮᱠᱵᱟᱨᱮ ᱵᱟᱹᱫᱽ ᱠᱟᱴᱠᱚᱢ ᱥᱟᱵ ᱫᱚ ᱚᱱᱮ ᱦᱩᱲᱩ ᱨᱚᱦᱚᱭ ᱡᱚᱠᱷᱚᱱ ᱪᱟᱞᱟᱜ ᱦᱩᱭᱩᱜᱳᱼᱟ ᱩᱱᱩ ᱛᱚ ᱟᱨ ᱵᱟᱠᱷᱟᱱ ᱫᱚ ᱟᱞᱮ ᱫᱚ ᱦᱟᱱᱟ ᱜᱷᱩᱱᱤ ᱠᱚ ᱦᱟᱹᱠᱩ ᱡᱷᱟᱹᱞᱤ ᱡᱟᱦᱟᱸ ᱢᱮᱛᱟᱜ ᱠᱟᱱ ᱟᱫᱚ ᱚᱱᱟ ᱜᱷᱩᱱᱤ ᱨᱮᱜᱮ ᱠᱚ ᱵᱚᱞᱚᱜ ᱜᱮᱭᱟ ᱩᱱᱠᱩ ᱟᱫᱚ ᱩᱱᱠᱩ ᱞᱮ ᱟᱹᱜᱩ ᱠᱚᱣᱟ ᱩᱱᱠᱩ ᱜᱮ ᱫᱚᱦᱚ ᱠᱟᱛᱮᱫ ᱜᱮᱞᱮ ᱡᱤᱭᱟᱹᱣ ᱠᱟᱛᱮᱜ ᱜᱮᱞᱮ ᱡᱚᱢ ᱠᱚᱣᱟ ᱟᱨᱠᱤ
ᱟᱪᱪᱷᱟ ᱜᱷᱩᱱᱤ ᱞᱮᱠᱟ ᱡᱟᱦᱟᱸ ᱚᱱᱟ ᱦ ᱦᱟᱠᱩ ᱥᱟᱵ ᱨᱮᱭᱟᱜ ᱴᱚᱨᱚᱰᱟᱝ ᱠᱚ ᱢᱮᱱᱟᱜ ᱠᱚ ᱡᱟᱦᱟᱸ ᱠᱚ ᱞᱟᱦᱟ ᱛᱮᱵᱚᱱ ᱵᱮᱵᱚᱦᱟᱨᱮᱫ ᱛᱟᱦᱮᱸᱱ ᱚᱱᱟ ᱠᱚ ᱵᱮᱵᱚᱦᱟᱨ ᱠᱤ ᱟᱯᱮᱥᱮᱱ ᱮᱠᱷᱚᱱ ᱦᱚᱸ ᱦᱩᱭᱩᱜ ᱜᱮᱭᱟ
ᱦᱮᱸ ᱜᱷᱩᱱᱤ ᱠᱚᱫᱚ ᱮᱠᱷᱚᱱᱳ ᱵᱮᱵᱚᱦᱟᱨ ᱦᱩᱭᱩᱜ ᱠᱟᱱᱟ ᱴᱚᱨᱚᱰᱟᱝ ᱠᱚᱫᱚ ᱵᱚᱨᱚᱱ ᱵᱟᱝ
ᱦᱮᱸ ᱦᱮᱸ ᱚᱱᱠᱟ ᱜᱮ ᱟᱞᱮ ᱥᱮᱱ ᱦᱚᱸ ᱟᱭᱢᱟ ᱜᱮ ᱥᱟᱯᱟᱵ ᱠᱷᱟᱡ ᱫᱚᱵᱚᱱ ᱱᱮᱛᱟᱨ ᱫᱚᱵᱚᱱ ᱟᱲᱟᱜ ᱜᱤᱰᱤ ᱟᱠᱟᱫᱟ ᱟᱨ ᱚᱱᱮ ᱵᱮᱱ ᱞᱟᱹᱭ ᱠᱮᱫ ᱞᱮᱠᱟ ᱠᱷᱩᱵ ᱮᱠᱴᱟ ᱮᱴᱠᱮᱴᱚᱬᱮ ᱥᱮᱫ ᱦᱚᱸ ᱵᱟᱵᱚᱱ ᱪᱟᱞᱟᱜ ᱠᱟᱱᱟ
ᱦᱩᱸ ᱦᱩᱸ ᱦᱩᱸ ᱛᱚᱵᱮ ᱤᱱᱟᱹ ᱠᱟᱱ ᱜᱮᱭᱟ᱾ ᱟᱫᱚ ᱟᱞᱮᱭᱟᱜ ᱢᱟᱴᱷ ᱵᱟᱹᱫᱽ ᱠᱷᱟᱹᱛ ᱨᱮᱫᱚ ᱡᱟᱦᱟᱸ ᱟᱞᱮᱫᱚ ᱚᱠᱛᱚ ᱱᱟᱠᱷᱟ ᱜᱮᱠᱚ ᱦᱤᱡᱩᱜ ᱟᱠᱚ ᱦᱮᱸ ᱥᱮ᱾ ᱟᱫᱚ ᱚᱠᱛᱚ ᱱᱟᱠᱷᱟ ᱜᱮ, ᱚᱱᱟ ᱡᱟᱦᱟᱸ ᱵᱚᱱ ᱢᱮᱛᱟᱜ ᱠᱟᱱ ᱦᱟᱹᱠᱩ ᱥᱟᱵ ᱠᱚᱫᱚ ᱚᱠᱛᱚ ᱨᱮᱜᱮ ᱞᱮ ᱥᱟᱵ ᱠᱚᱣᱟ᱾ᱤᱱᱟᱹ ᱛᱟᱭᱚᱢ ᱫᱚ ᱟᱨᱚ ᱚᱱᱟ ᱵᱮᱥ ᱫᱷᱟᱨᱟᱛᱮ ᱫᱚᱦᱚ ᱠᱟᱜ ᱦᱩᱭᱩᱜᱼᱟ ᱥᱮ ᱡᱟᱹᱛᱨᱟᱹᱣ ᱠᱟᱛᱮᱫ᱾
ᱴᱷᱤᱠᱜᱮᱭᱟ ᱜᱚᱝᱠᱮ ᱦᱚᱸ ᱚᱠᱛᱚ ᱫᱚ ᱦᱩᱭ ᱟᱠᱟᱱ ᱛᱟᱞᱟᱝᱟ ᱦᱟᱸ ᱠᱚᱞ ᱨᱮᱭᱟᱜ ᱚᱠᱛᱚ ᱫᱚ᱾
ᱡᱟᱭᱦᱳᱠ